ᱟᱸᱡᱚᱢᱚᱜ ᱠᱟᱱᱛᱮ?
ᱡᱚᱦᱟᱨ ᱜᱮ᱾
ᱦᱮᱸ ᱡᱚᱦᱟᱨ ᱜᱮ᱾
ᱮᱸ ᱨᱚᱲ ᱠᱚ ᱵᱮᱥ ᱴᱷᱤᱠ ᱜᱮᱵᱤᱱ ᱟᱸᱡᱚᱢᱫᱟ ᱥᱮ?
ᱦᱮᱸ ᱟᱸᱡᱚᱢ ᱧᱟᱢ ᱮᱫᱟᱞᱤᱧ, ᱟᱞᱤᱧᱟᱜ ᱨᱚᱲ ᱟᱸᱡᱚᱢᱚᱜ ᱠᱟᱱᱛᱮ?
ᱦᱮᱸ ᱟᱸᱡᱚᱢ ᱫᱟᱞᱤᱧ᱾
ᱚᱸ
ᱦᱩᱸ ᱛᱟᱞᱦᱮ ᱪᱮᱜ ᱠᱚᱵᱤᱱ ᱪᱤᱠᱟᱹ ᱵᱟᱲᱟᱭᱫᱟ?
ᱪᱮᱜ ᱠᱚᱞᱤᱧ ᱪᱤᱠᱟᱹ ᱵᱟᱰᱟᱭᱫᱟ ᱠᱟᱹᱢᱤ ᱠᱷᱚᱱ ᱞᱤᱧ ᱦᱮᱜ ᱠᱟᱱᱟ ᱠᱟᱹᱢᱤ ᱠᱷᱚᱱ ᱦᱮᱜ ᱠᱟᱛᱮᱜ ᱞᱤᱧ ᱫᱩᱲᱩᱵ ᱵᱟᱲᱟᱣ ᱠᱟᱱᱟ᱾
ᱦᱮᱸ ᱛᱟᱞᱦᱮ ᱡᱚᱢ ᱵᱟᱲᱟ ᱠᱚᱫᱚ ᱦᱩᱭ ᱮᱢᱟᱱᱱᱟ ᱥᱮ ᱟᱹᱣᱨᱤᱭᱟᱜᱼᱟ?
ᱦᱮᱸ ᱦᱳᱭ ᱠᱟᱱᱟ ᱦᱳᱭ ᱠᱟᱛᱮ ᱜᱮᱞᱤᱧ ᱫᱩᱲᱩᱵ ᱟᱠᱟᱱᱟ᱾ ᱠᱟᱹᱢᱤ ᱠᱷᱚᱱ ᱦᱮᱡ ᱠᱟᱛᱮᱫ ᱡᱚᱢ ᱵᱟᱲᱟ ᱠᱟᱛᱮ ᱫᱩᱲᱩᱵ ᱦᱩᱭ ᱠᱟᱱᱟ ᱟᱨ ᱟᱵᱤᱱ ᱫᱚ?
ᱟᱹᱞᱤᱧ ᱦᱚᱞᱤᱧ ᱫᱩᱲᱩᱵ ᱵᱟᱲᱟᱣ ᱟᱠᱟᱱ ᱜᱮᱭᱟ ᱠᱟᱹᱢᱤ ᱞᱟᱸᱜᱟ ᱦᱩᱭ ᱠᱟᱱᱟ ᱛᱚ᱾
ᱦᱮᱸ ᱦᱮᱸ
ᱵᱷᱤᱛᱟᱹ ᱵᱷᱤᱛᱟᱹ ᱢᱟᱜ ᱞᱤᱧ ᱪᱟᱞᱟᱣ ᱞᱮᱱᱟ ᱦᱚᱸᱜᱼᱚᱭ ᱦᱤᱛᱚᱜ ᱱᱤᱛᱚᱜ ᱞᱤᱧ ᱦᱤᱡᱩᱜ ᱠᱟᱱᱟ ᱞᱟᱭᱤᱰ ᱞᱟᱭᱤᱰ ᱞᱤᱭᱤᱰ ᱞᱟᱭᱤᱰ ᱛᱮ ᱟᱹᱞᱤᱧ ᱵᱷᱤᱛᱟᱹ ᱦᱚᱸᱞᱤᱧ ᱢᱟᱜᱼᱮᱜ ᱛᱟᱦᱮᱜᱼᱟ᱾
ᱚ ᱟᱹᱞᱤᱧ ᱫᱚ ᱦᱳᱲᱳ ᱨᱚᱦᱚᱭ ᱞᱤᱧ ᱪᱟᱞᱟᱣ ᱞᱮᱱᱟ᱾ ᱟᱫᱚ ᱚᱱᱟ ᱜᱮᱞᱤᱧ ᱪᱟᱞᱟᱣ ᱞᱮᱱ ᱫᱚ ᱠᱟᱢᱤ᱾ ᱟᱫᱚ ᱥᱟᱜᱤᱧ ᱜᱮ ᱪᱟᱞᱟᱣ ᱦᱳᱭᱳᱜ ᱠᱟᱱᱟ ᱛᱚ ᱠᱟᱢᱤ ᱢᱟ
ᱦᱩᱸ
ᱟᱫᱚ ᱤᱱᱟᱹ ᱠᱷᱟᱹᱛᱤᱨ ᱜᱮ ᱟᱫᱚ ᱨᱚᱦᱚᱭ ᱢᱤᱫᱴᱟᱱ ᱵᱟᱹᱫᱽ ᱡᱩᱫᱤ ᱵᱟᱢ ᱮᱸ ᱤᱭᱟᱹ ᱦᱚᱴᱚ ᱠᱟᱜᱼᱟᱢ ᱵᱟᱢ ᱨᱚᱦᱚᱭ ᱯᱩᱨᱟᱹᱣ ᱦᱚᱴᱚ ᱠᱟᱜᱼᱟ ᱛᱟᱦᱮᱸ ᱞᱮᱠᱷᱟᱱ ᱫᱚ ᱚᱱᱟ ᱨᱮᱫᱚ ᱯᱩᱭᱥᱟᱹ ᱵᱟᱠᱚ ᱮᱢᱚᱜᱼᱟ ᱛᱚ᱾
ᱦᱳᱭ ᱡᱟᱦᱟᱸ ᱡᱟᱦᱟᱸᱴᱟᱜ ᱨᱮ ᱠᱷᱮᱛ ᱵᱤᱱ ᱟᱨᱟᱢᱵᱚᱭᱟ ᱨᱚᱦᱚᱭ ᱚᱱᱟ ᱫᱚ ᱯᱩᱨᱟᱹ ᱛᱮᱜᱮ ᱞᱟᱜᱟᱣᱵᱤᱱᱟ᱾
ᱦᱮᱸ ᱦᱮᱸ
ᱦᱳᱭ ᱟᱹᱞᱤᱧ ᱦᱚᱸ ᱚᱝᱠᱟᱜ ᱜᱮ ᱢᱟᱱᱮ ᱟᱞᱤᱧ ᱫᱚ ᱢᱟᱱᱮ ᱩᱸ ᱯᱩᱱ ᱢᱚᱬᱮ ᱦᱚᱲ ᱢᱮᱱᱟᱜ ᱞᱮᱭᱟ ᱦᱮᱸᱥᱮ ᱟᱫᱚ ᱚᱝᱠᱟ ᱴᱷᱤᱠᱟᱹ ᱴᱷᱤᱠ ᱠᱟᱹ ᱥᱟᱜ ᱠᱟᱛᱮ ᱟᱞᱮ ᱫᱚ ᱵᱷᱤᱛᱟᱹ ᱞᱮ ᱢᱟᱜᱽ ᱜᱮᱭᱟ᱾
ᱦᱮᱸ
ᱡᱮ ᱟᱞᱮ ᱱᱩᱱᱟᱹᱜ ᱞᱮ ᱱᱩᱱᱟᱹᱜ ᱵᱷᱤᱛᱟᱹ ᱞᱮ ᱢᱟᱜᱽ ᱛᱟᱢᱟ ᱟᱨ ᱱᱩᱱᱟᱹᱜ ᱯᱚᱭᱥᱟ ᱮᱢᱟᱞᱮ ᱢᱮ ᱦᱩᱸ᱾
ᱟᱫᱚ ᱟᱯᱮᱥᱮᱱ ᱫᱚ ᱚᱠᱟᱞᱮᱠᱟ ᱦᱳᱲᱳ ᱠᱚ ᱨᱚᱦᱚᱭ ᱵᱟᱲᱟᱭ ᱜᱮᱭᱟ ᱛᱚᱞᱟ ᱠᱚ?
ᱦᱩᱸ ᱟᱹᱰᱤ ᱡᱟᱹᱥᱛᱤ ᱠᱚ ᱨᱚᱦᱚᱭ ᱵᱟᱲᱟᱭ ᱜᱮᱭᱟ ᱟᱫᱚ ᱚᱱᱛᱮ ᱫᱚ ᱚᱱᱟ ᱠᱟᱹᱴᱤᱡ ᱠᱟᱹᱴᱤᱡ ᱠᱷᱮᱛ ᱠᱷᱚᱱ ᱫᱚ ᱢᱟᱨᱟᱝ ᱢᱟᱨᱟᱝ ᱠᱷᱮᱛ ᱠᱚᱜᱮ ᱟᱹᱰᱤ ᱡᱟᱹᱥᱛᱤ ᱢᱮᱱᱟᱜ ᱛᱚ ᱛᱟᱦᱞᱮ ᱚᱱᱟ ᱠᱟᱹᱴᱤᱡ ᱠᱷᱮᱛ ᱫᱚ ᱯᱚᱨᱮ ᱛᱮᱠᱚ ᱨᱚᱦᱚᱭᱟ, ᱡᱟᱦᱟᱸ ᱢᱟᱨᱟᱝ ᱢᱟᱨᱟᱝ ᱠᱷᱮᱛ ᱚᱱᱟᱱᱟ ᱜᱮ ᱞᱟᱦᱟ ᱛᱮᱠᱚ ᱨᱚᱦᱚᱭᱟ᱾
ᱦᱚᱸ, ᱦᱮᱸᱛᱚ, ᱟᱞᱮ ᱥᱮᱱ ᱫᱚ ᱫᱚᱢᱮ ᱢᱟᱨᱟᱝ ᱢᱟᱨᱟᱝ ᱠᱷᱮᱛ ᱢᱮᱱᱟᱜᱼᱟ, ᱠᱟᱴᱤᱡ ᱠᱟᱹᱴᱤᱡ ᱠᱷᱮᱛ ᱦᱚᱸ ᱢᱮᱱᱟᱜ ᱜᱮᱭᱟ ᱢᱟᱨᱟᱝ ᱢᱟᱨᱟᱝ ᱠᱷᱮᱛ ᱦᱚᱸ ᱢᱮᱱᱟᱜ ᱜᱮᱭᱟ, ᱟᱞᱮ ᱥᱮᱫ ᱫᱚ ᱢᱟᱱᱮ ᱢᱟᱨᱟᱝ ᱟᱜ ᱦᱚᱸ, ᱟᱨ ᱦᱩᱰᱤᱧᱟᱜ ᱦᱚᱸ, ᱚᱱᱟ ᱦᱚᱸ ᱵᱟᱱᱟᱨ ᱠᱷᱮᱛ ᱜᱮᱠᱚ ᱨᱚᱦᱚᱭ ᱜᱮᱭᱟ᱾ ᱫᱚᱢᱮ ᱥᱟᱹᱨᱫᱤ ᱥᱟᱹᱨᱫᱤ ᱜᱮ ᱦᱳᱭᱳᱜ ᱠᱟᱱᱟ ᱛᱚ ᱠᱟᱢᱤ ᱠᱚ,
ᱦᱳᱭ᱾
ᱟᱫᱚ ᱤᱱᱟᱹ ᱠᱷᱟᱛᱤᱨ ᱠᱟᱢᱤ ᱠᱚ ᱪᱟᱞᱟᱣ ᱵᱟᱲᱟ ᱦᱩᱭᱩᱜ ᱠᱟᱱᱟ᱾ ᱟᱵᱤᱱ ᱫᱚ ᱛᱤᱱᱟᱹᱜ ᱠᱚᱛ ᱛᱤᱱᱟᱹᱜ ᱫᱷᱟᱹᱵᱤᱡ ᱵᱤᱱ ᱚᱞᱚᱜ ᱚᱞ ᱯᱟᱲᱦᱟᱣ ᱠᱟᱱᱟ?
ᱟᱞᱤᱧ ᱞᱤᱧ ᱚᱲ ᱚᱞ ᱯᱟᱲᱦᱟᱣ ᱠᱟᱱ ᱜᱮᱭᱟ ᱡᱟᱹᱥᱛᱤ ᱜᱮᱞᱤᱧ ᱚᱞ ᱯᱟᱲᱦᱟᱣ ᱚᱱᱟ ᱠᱚᱫᱚ ᱞᱤᱧ ᱯᱟᱨᱚᱢ ᱤᱫᱤᱭ ᱠᱟᱫᱟ᱾ ᱟᱫᱚ ᱪᱮᱜ ᱦᱚᱸ ᱚᱝᱠᱟ ᱵᱟᱝ ᱧᱟᱢ ᱵᱟᱲᱟᱜ ᱠᱟᱱᱟ, ᱛᱚ ᱛᱟᱞᱦᱮ ᱟᱫᱚ ᱦᱤᱸᱛᱩᱜ ᱫᱚ ᱚᱲᱟᱜ ᱠᱚᱨᱮ ᱜᱮ ᱢᱮᱱᱟᱜ ᱞᱤᱧᱟ ᱚᱲᱟᱜᱼᱼ ᱠᱚᱨᱮ‌ ᱜᱮ‌ ᱠᱟᱢᱤ ᱵᱟᱲᱟ ᱪᱟᱥ ᱵᱟᱲᱟ ᱠᱚ ᱦᱩᱭᱩᱜ ᱠᱟᱱᱟ, ᱥᱩᱵᱽᱡᱤ ᱠᱚᱞᱤᱧ ᱨᱚᱦᱚᱭ ᱵᱟᱲᱟᱭ ᱜᱮᱭᱟ᱾
ᱚ ᱦᱮᱸ ᱛᱚ᱾ ᱟᱞᱤᱧ ᱢᱟ, ᱟᱞᱤᱧ ᱫᱚᱞᱤᱧ ᱯᱟᱲᱦᱟᱣ ᱫᱚᱞᱤᱧ ᱯᱟᱲᱦᱟᱣ ᱞᱮᱱᱟ᱾ ᱴᱮᱱ ᱫᱷᱟᱹᱵᱤᱡ ᱞᱤᱧ ᱯᱟᱲᱦᱟᱣ ᱞᱮᱱᱟ ᱢᱟᱫᱽᱫᱷᱚᱢᱤᱠ ᱞᱤᱧ ᱮᱢ ᱟᱠᱟᱜ ᱛᱮ, ᱟᱫᱚᱼᱼ ᱟᱫᱚ ᱵᱟᱞᱤᱧ ᱯᱟᱲᱦᱟᱣ ᱞᱮᱱᱟ ᱟᱫᱚ ᱚᱲᱟᱜ ᱦᱚᱲ ᱦᱚᱸ ᱯᱩᱭᱥᱟᱹ ᱠᱚ ᱵᱟᱠᱚ ᱮᱢ ᱫᱟᱲᱮᱱᱭᱟᱱᱟ ᱛᱚ᱾
ᱦᱳᱭ ᱟᱵᱚ ᱠᱚᱣᱟᱜ ᱫᱚ ᱚᱱᱠᱟ ᱜᱮ ᱚᱸᱜ ᱚᱱᱠᱟ ᱠᱟᱣᱰᱤ ᱠᱚ ᱯᱚᱭᱥᱟ ᱠᱚ ᱵᱟᱝ ᱠᱚ ᱮᱢ ᱫᱟᱲᱮᱭᱟᱜ-ᱟ᱾ ᱥᱮ ᱛᱟᱞᱦᱮᱼᱼ ᱚᱱᱟ ᱠᱷᱟᱹᱛᱤᱨ ᱟᱵᱚ ᱢᱟᱱᱮ ᱡᱟᱹᱥᱛᱤ ᱫᱚ ᱵᱟᱝ ᱵᱚᱱ ᱯᱟᱲᱦᱟᱣ ᱫᱟᱲᱮᱭᱟᱜ-ᱟ᱾
ᱦᱮᱸ ᱛᱚ᱾ ᱤᱱᱟ ᱠᱷᱟᱛ ᱤᱱᱟ ᱠᱷᱟᱛᱤᱨ ᱜᱮ ᱦᱮᱸ ᱤᱱᱟ ᱠᱷᱟᱛᱤᱨ ᱜᱮ᱾ ᱟᱫᱚ ᱵᱟᱞᱤᱧ ᱯᱟᱲᱟᱣ ᱞᱮᱱᱟ ᱟᱫᱚ ᱚᱲᱟᱜ ᱠᱚᱨᱮ ᱜᱮ ᱪᱟᱥᱼᱵᱟᱥ, ᱟᱞᱮ ᱟᱞᱮ ᱢᱟᱼᱼ ᱟᱨ ᱥᱟᱸᱜᱮ ᱧᱚᱜ ᱜᱮᱭᱟ ᱞᱮ ᱛᱚ᱾ ᱟᱫᱚ ᱤᱱᱟᱹ ᱠᱷᱟᱹᱛᱤᱨ ᱟᱞᱤᱧ ᱢᱟᱞᱤᱧ ᱢᱟᱨᱟᱝ ᱧᱚᱜ ᱜᱮᱭᱟ ᱞᱤᱧ᱾ ᱟᱫᱚ ᱤᱱᱟ ᱠᱷᱟᱛᱤᱨ ᱜᱮ ᱚᱱᱟ ᱜᱮ ᱠᱟᱢᱤ ᱵᱟᱲᱟ ᱦᱩᱭᱩᱜ ᱠᱟᱱᱟ ᱠᱟᱢᱤ ᱠᱟᱛᱮᱜ ᱜᱮᱞᱮ ᱡᱚᱢ ᱜᱮᱭᱟ᱾ ᱛᱚ ᱟᱨ ᱟᱵᱚ ᱢᱟ ᱵᱟᱲᱟᱭ ᱜᱮᱭᱟᱢ ᱵᱤᱱ, ᱡᱮᱼᱼ ᱟᱵᱚ ᱢᱟ ᱢᱟᱱᱮ ᱡᱟᱥᱛᱤ ᱦᱚᱸ ᱠᱟᱢᱤ ᱦᱚᱸ ᱵᱟᱪᱩᱜᱼᱟᱱ ᱛᱟᱵᱚᱱᱟ᱾
ᱦᱳᱭ᱾
ᱟᱵᱚ ᱢᱟ ᱨᱮᱸᱜᱮᱡ ᱦᱚᱲ ᱠᱟᱱᱟ ᱵᱚᱱ᱾
ᱮᱠᱫᱚᱢ ᱜᱮ ᱟᱵᱚ ᱫᱚ ᱠᱟᱢᱤ ᱠᱟᱛᱮᱜ ᱜᱮᱵᱚᱱ ᱡᱚᱢ ᱫᱟᱲᱮᱭᱟᱜ-ᱟ ᱟᱫᱚᱼᱼ ᱯᱟᱲᱦᱟᱣ ᱠᱟᱛᱮᱜ ᱫᱚ ᱫᱚ ᱚᱱᱠᱟ ᱫᱚ ᱡᱮ ᱟᱥᱟ ᱵᱚᱱ ᱛᱟᱦᱮᱱᱟ ᱡᱮ ᱦᱮᱸ ᱟᱞᱤᱧ ᱱᱚᱣᱟ ᱞᱤᱧ ᱧᱟᱢ ᱜᱮᱭᱟ ᱚᱱᱠᱟ ᱟᱥᱟ ᱫᱚ ᱵᱟᱹᱱᱩᱜ ᱛᱟᱹᱵᱩᱱᱟ᱾
ᱦᱮᱸ ᱦᱮᱸ᱾ ᱯᱟᱦᱤᱞ ᱦᱚᱲ ᱦᱚᱸ ᱛᱚ ᱱᱚᱝᱠᱟ ᱜᱮᱠᱚ ᱛᱟᱦᱮᱸ ᱠᱟᱱ ᱛᱟᱦᱮᱸᱜ᱾
ᱦᱮᱸ ᱯᱟᱦᱤᱞ ᱦᱚᱲ ᱦᱚᱸ ᱱᱚᱝᱠᱟᱼᱼ ᱱᱚᱝᱠᱟ ᱜᱮ ᱠᱚ ᱛᱟᱦᱮᱸ ᱠᱟᱱᱟ ᱢᱮᱱᱠᱷᱟᱱ ᱩᱱ ᱫᱚ ᱩᱱᱟᱹᱜ ᱯᱟᱲᱦᱟᱣ ᱚᱞᱚᱜ ᱯᱟᱲᱦᱟᱣ ᱠᱚᱫᱚ ᱵᱟᱝ ᱠᱚ ᱪᱮᱫ ᱠᱟᱜ ᱛᱮᱦᱮᱸᱥ᱾ ᱥᱮ ᱛᱟᱦᱚᱞᱮ ᱩᱱᱠᱩ ᱫᱚ ᱩᱱᱟᱹᱜ ᱫᱚ ᱵᱟᱝ ᱠᱚ ᱵᱟᱲᱟᱭᱟ᱾ ᱟᱵᱚ ᱜᱮ ᱦᱟᱸᱜ ᱚᱱᱟ ᱫᱚ ᱪᱟᱞᱟᱣ ᱤᱫᱤ ᱞᱟᱜᱟᱣ ᱵᱚᱱᱟ᱾
ᱦᱮᱸ ᱛᱚ, ᱟᱫᱚ ᱚᱱᱟ ᱠᱚ ᱜᱮ ᱚᱢ ᱼᱼ ᱢᱟᱱᱮ ᱯᱩᱭᱥᱟᱹ ᱠᱚᱞᱤᱧ ᱩᱰᱩᱚᱝ ᱮᱫᱟ ᱛᱚ ᱩᱰᱩᱝ ᱠᱟᱛᱮᱜ ᱟᱫᱚ ᱚᱲᱟᱜ ᱠᱚᱨᱮ ᱱᱟᱜ ᱵᱟᱹᱛᱼᱼ ᱠᱚ ᱨᱚᱦᱚᱭ ᱦᱩᱭᱩᱜ-ᱟ ᱛᱚ ᱟᱫᱚᱼᱼ ᱟᱸᱻᱤᱱᱟᱹ ᱠᱷᱟᱹᱛᱤᱨ ᱯᱩᱭᱥᱟᱹ ᱠᱚ ᱚᱰᱩᱚᱝ ᱵᱟᱲᱟ ᱦᱩᱭᱩᱜ ᱠᱟᱱᱟ, ᱢᱩᱞᱭᱟᱹ ᱠᱚ ᱦ ᱦᱩᱭᱩᱜ-ᱟ᱾ ᱯᱚᱞᱮ‌ ᱠᱟᱛᱮᱜ ᱠᱷᱮᱛ ᱠᱚ ᱨᱚᱦᱚᱭ ᱦᱩᱭᱩᱜ-ᱟ᱾
ᱦᱳᱭ᱾
ᱟᱫᱚ ᱮᱠᱞᱟ ᱛᱮᱫᱚ ᱚᱠᱟ ᱞᱮᱠᱟ ᱫᱚᱢ ᱨᱚᱦᱚᱭᱟ ᱠᱷᱮᱛ ᱠᱚᱫᱚ?
ᱚᱻᱚᱱᱟ ᱦᱚᱸ ᱜᱟᱱᱚᱜ-ᱟ ᱚᱱᱟ ᱦᱚᱸ ᱠᱟᱛᱷᱟ ᱠᱟᱱᱟ ᱡᱮ ᱮᱸᱜ ᱟᱵᱤᱱ ᱮᱠᱞᱟ ᱛᱮᱵᱤᱱ ᱨᱚᱦᱚᱭᱟ ᱦᱚᱸ ᱚᱱᱟ ᱫᱚ ᱵᱟᱝ ᱜᱟᱱᱚᱜ ᱥᱮ᱾
ᱦᱮᱸ ᱦᱮᱸ᱾ ᱟᱫᱚ ᱤᱱᱟᱹ, ᱤᱱᱟᱹ ᱠᱷᱟᱹᱛᱤᱨ ᱜᱮ ᱟᱫᱚᱼᱼ ᱢᱩᱞᱤᱭᱟᱹ ᱠᱚ ᱠᱷᱟᱛᱤᱨ ᱯᱩᱭᱥᱟᱹ ᱠᱚ ᱚᱰᱚᱝ ᱵᱟᱲᱟ ᱦᱩᱭᱩᱜ ᱠᱟᱱᱟ᱾
ᱛᱟᱞᱦᱮ ᱫᱟᱜ ᱡᱟᱹᱲᱤ ᱠᱚᱫᱚ ᱚᱱᱛᱮ ᱫᱚ ᱪᱮᱜ ᱞᱮᱠᱟ ᱢᱮᱱᱟᱜ-ᱟ?
ᱦᱮᱸ ᱦᱮᱸ ᱟᱞᱮ ᱥᱮᱫ ᱫᱚ ᱫᱚᱢᱮ ᱫᱟᱜ, ᱡᱟᱲᱤᱭ ᱠᱟᱫᱟᱭ ᱮᱠᱫᱚᱢ ᱵᱟᱱ ᱟᱠᱟᱫᱟᱭ ᱜᱟᱰᱟ ᱠᱚ ᱢᱮᱱᱟᱜ ᱛᱟᱞᱮᱭᱟ ᱛᱚ ᱟᱫᱚᱼᱼ ᱜᱟᱰᱟ ᱠᱚᱫᱚ ᱮᱠᱫᱚᱢ ᱵᱟᱱ ᱪᱟᱵᱟ ᱟᱠᱟᱫᱟ ᱾ᱵᱟᱹᱱᱼᱼ ᱵᱟᱹᱛ ᱠᱚᱨᱮ ᱫᱚᱢᱮ ᱫᱟᱜ ᱛᱚᱸᱵᱟᱣ ᱠᱟᱱᱟ᱾ ᱨᱟᱥᱛᱟ ᱛᱮ ᱫᱟᱜ ᱯᱟᱨᱚᱢᱚᱜ ᱠᱟᱱᱟ᱾
ᱦᱳᱭ ᱟᱨ ᱜᱟᱰᱟ ᱠᱚᱨᱮᱱ ᱦᱟᱠᱩ ᱠᱩᱫᱚ ᱯᱮ ᱡᱚᱢ ᱵᱟᱲᱟᱭᱮᱜ ᱠᱚᱜᱮ ᱥᱮ ᱵᱟᱝ ᱜᱮ?
ᱦᱮᱸ ᱜᱟᱰᱟ ᱨᱮ ᱦᱟᱠᱩ, ᱦᱟᱠᱩᱼᱼ ᱦᱟᱠᱩ ᱠᱚᱫᱚ ᱦᱟᱠᱩ ᱠᱚᱛᱮ ᱫᱚ ᱵᱟᱝ ᱞᱮ ᱢᱟᱱᱮ ᱚᱵᱷᱟᱯᱚᱜ ᱠᱟᱱᱟ ᱡᱚᱢᱮᱜ ᱠᱚᱣᱟ ᱞᱮ᱾ ᱟᱨ ᱚᱱᱟ ᱠᱷᱮᱛ ᱠᱚᱨᱮ ᱱᱟᱜ ᱫᱟᱜ ᱠᱚ ᱞᱤᱸᱜᱤ ᱟᱬᱜᱚᱱ ᱠᱟᱱᱟ ᱛᱚ ᱚᱻ ᱚᱸᱰᱮ᱾ ᱡᱟᱞ ᱠᱚ ᱚᱰᱟᱣ ᱦᱩᱭᱩᱜ ᱠᱟᱱᱟ᱾
ᱟᱪᱪᱷᱟ ᱟᱪᱪᱷᱟ, ᱟᱨ ᱠᱟᱴᱠᱚᱢ ᱠᱚ ᱵᱟᱝᱠᱚ ᱡᱷᱟᱹᱞᱤᱜ ᱜᱮᱭᱟ᱾
ᱠᱟᱴᱠᱚᱢ ᱫᱚ ᱢᱤᱫᱴᱟᱝ ᱠᱤ ᱵᱟᱨᱭᱟ᱾ ᱵᱟᱝ ᱜᱮ ᱡᱟᱹᱥᱛᱤ ᱫᱚ ᱵᱟᱹᱪᱩᱜ ᱠᱚᱣᱟ᱾
ᱡᱚᱠᱷᱚᱱ ᱯᱮ ᱥᱤ ᱥᱤᱭᱟ ᱩᱱ ᱵᱟᱝᱠᱚ ᱩᱰᱩᱠᱚᱜ ᱜᱮ ᱠᱟ ᱠᱟᱴᱠᱚᱢ, ᱠᱟᱴᱠᱚᱢ ᱠᱚ ᱜᱚᱝᱜᱷᱟ ᱠᱚ?
ᱜᱚᱝᱜᱷᱟ ᱠᱚᱫᱚ ᱚᱰᱚᱝᱚᱜᱟ, ᱨᱚᱠᱚᱡᱽ ᱠᱚᱦᱚᱸ ᱚᱰᱚᱝᱚᱜᱟ, ᱦᱟᱹᱠᱩ ᱠᱚᱦᱚᱸ ᱚᱰᱚᱝᱚᱜᱟ, ᱠᱤᱱᱛᱩ ᱠᱟᱴᱠᱚᱢ ᱫᱚ ᱠᱚᱢ᱾
ᱟᱫᱚ ᱱᱮᱛᱟᱨ ᱛᱚ ᱡᱟ ᱡᱟᱹᱥᱛᱤ ᱜᱮ ᱚᱱᱮ ᱥᱟᱨ ᱮᱢ ᱮᱢ ᱛᱮᱦᱟᱸᱜ ᱠᱟᱴᱠᱚᱢ ᱠᱚᱦᱚᱸ ᱠᱚ ᱜᱚᱡ ᱪᱟᱵᱟᱜ ᱠᱟᱱᱟ ᱦᱟᱹᱠᱩ ᱠᱚᱦᱚᱸ ᱠᱚ ᱜᱩᱡᱩᱜ-ᱟ ᱟᱫᱚ ᱟᱥᱛᱮ ᱟᱥᱛᱮ ᱦᱟᱸᱜ᱾
ᱦᱮᱸ ᱛᱚ᱾ ᱠᱟᱴᱠᱚᱢ ᱠᱚᱦᱚᱸ ᱠᱚ ᱩᱱᱠᱩ ᱦᱚᱸᱠᱚ ᱜᱚᱡ ᱪᱟᱵᱟᱭᱮᱱᱟ ᱢᱩᱪᱟᱹᱫ ᱮᱱᱟ ᱠᱚ ᱠᱟᱴᱠᱚᱢ ᱫᱚ,
ᱦᱮᱸ,
ᱢᱤᱫᱴᱟᱝ ᱵᱟᱨᱭᱟ ᱠᱚ ᱧᱟᱢᱚᱜ ᱠᱟᱱᱟ ᱚᱱᱟ ᱫᱚ ᱪᱮᱫ ᱵᱩᱡᱷᱟᱹᱜ-ᱟ ᱚᱱᱟ ᱫᱚ ᱢᱩᱪᱟᱹᱫ ᱟᱠᱟᱱᱟ ᱠᱚ᱾
ᱟᱪᱪᱷᱟ ᱟᱪᱪᱷᱟ,
ᱦᱮᱸ ᱛᱚ ᱟᱵ ᱟᱯᱮ ᱥᱮᱫ ᱫᱚ ᱢᱟᱱᱮ ᱫᱟᱜ ᱡᱟᱹᱲᱤ ᱠᱚᱫᱚ ᱚᱠᱟ ᱞᱮᱠᱟ ᱦᱩᱭ ᱟᱠᱟᱱᱟ ᱟᱨ ᱠᱷᱮᱛ ᱠᱚ ᱚᱠᱟ ᱞᱮᱠᱟ? ᱠᱚ ᱨᱚᱦᱚᱭ ᱫᱟ ᱢᱟᱱᱮ ᱵᱟᱵᱮᱨ ᱠᱚ ᱛᱤᱡ ᱠᱟᱛᱮᱫ? ᱠᱚ ᱨᱚᱦᱚᱭ ᱫᱟ ᱥᱮ ᱢᱟᱱᱮ ᱮᱢᱱᱤ ᱜᱮ ᱯᱟᱦᱤ ᱠᱚ ᱥᱟᱵ ᱠᱟᱛᱮᱜ᱾
ᱵᱟᱝ ᱵᱟᱝ ᱟᱞᱮ ᱫᱚ ᱱᱚᱛᱮ ᱫᱟᱜ ᱡᱟᱹᱲᱤ ᱫᱚ ᱱᱤᱛᱚᱜ ᱫᱚ ᱴᱷᱤᱠ ᱴᱷᱟᱠ ᱜᱮ ᱢᱮᱱᱟᱜ-ᱟ, ᱮᱸ ᱠᱷᱮᱛ ᱠᱚᱦᱚᱸ ᱯᱮᱨᱮᱡ ᱟᱠᱟᱱ ᱜᱮᱭᱟ ᱢᱮᱱᱠᱷᱟᱱ ᱡᱟᱦᱟᱸ ᱵᱤᱱ ᱞᱟᱹᱭ ᱠᱮᱫᱟ ᱨᱚᱦᱚᱭ ᱚᱱᱟ ᱵᱟᱵᱮᱨ ᱥᱟᱵ ᱠᱟᱛᱮ ᱚᱱᱠᱟ ᱫᱚ ᱟᱞᱮ ᱥᱮᱫ ᱫᱚ ᱵᱟᱝ ᱦᱩᱭᱩᱜ ᱜᱮᱭᱟ᱾ ᱚᱱᱠᱟ ᱯᱟᱱᱛᱮ ᱯᱟᱱᱛᱮ ᱠᱚ ᱛᱤᱸᱜᱩᱱᱟ ᱦᱮᱸᱥᱮ, ᱟᱫᱚ ᱯᱟᱝ ᱚᱱᱠᱟ ᱛᱤᱸᱜᱩ ᱠᱟᱛᱮ ᱜᱮ ᱟᱫᱚᱢ ᱢᱤ ᱢᱤᱫ ᱥᱟᱶᱛᱮ ᱨᱚᱦᱚᱭ ᱠᱚ ᱮᱛᱚᱦᱚᱵᱟ᱾ ᱟᱫᱚ ᱡᱟᱦᱟᱸᱭ ᱦᱟᱸᱜ ᱞᱚᱜᱚᱱ ᱮ ᱨᱚᱦᱚᱭ ᱫᱟᱲᱮᱭᱟᱜ-ᱟ, ᱩᱱᱤ ᱫᱚ ᱞᱚᱜᱚᱱ ᱧᱚᱜ ᱚᱱᱟᱴᱟᱜ ᱟᱭᱟᱜ ᱞᱟᱭᱤᱱ ᱫᱚᱭ ᱪᱟᱵᱟᱭᱟᱭ, ᱦᱮᱸᱥᱮ, ᱟᱨ ᱩᱱᱤ ᱫᱚᱥᱟᱨ ᱛᱮ ᱪᱟᱞᱟᱣ ᱠᱟᱛᱮ ᱟᱨᱚ ᱮᱴᱟᱜᱟᱜ ᱟᱭᱟᱜ ᱱᱟᱣᱟᱱᱟᱜ ᱱᱟᱣᱟᱱᱟᱜ ᱞᱟᱭᱤᱱ ᱮ ᱮᱛᱚᱦᱚᱵ ᱛᱟᱭᱟ᱾
ᱦᱮᱸ ᱛᱚ,
ᱟᱯᱮ ᱥᱮᱫ ᱫᱚ ᱪᱮᱫ ᱞᱮᱠᱟ ᱵᱟᱵᱮᱨ ᱥᱟᱵ?
ᱟᱞᱮ ᱥᱮᱱ ᱫᱚ ᱵᱟᱵᱮᱨ ᱛᱮ ᱦᱚᱸᱠᱚ ᱨᱚᱦᱚᱭ ᱜᱮᱭᱟ, ᱟᱨ ᱡᱮ ᱞᱟᱭᱤᱱ ᱠᱟᱛᱮ ᱠᱚ ᱨᱚᱦᱚᱭᱟ ᱦᱮᱸ, ᱡᱮ ᱡᱮᱡᱟᱨ ᱠᱚ ᱥᱟᱵ ᱟᱠᱚ, ᱚᱱᱠᱟ ᱛᱮᱦᱚᱸ ᱠᱚ ᱨᱚᱦᱚᱭ ᱜᱮᱭᱟ ᱟᱨ ᱠᱷᱮᱛ ᱛᱮ ᱵᱟᱵᱮ ᱢᱟᱱᱮ, ᱵᱟᱵᱮᱨ ᱴᱤᱡ ᱠᱟᱛᱮᱜ ᱚᱱᱟ ᱦᱚᱸᱠᱚ ᱨᱚᱦᱚᱭ ᱜᱮᱭᱟ ᱢᱟᱱᱮ ᱚᱠᱚᱭ ᱚᱠᱟ ᱞᱮᱠᱟ ᱫᱟᱲᱮᱭᱟᱜᱼᱟ᱾
ᱵᱟᱜ ᱡᱮᱦᱚᱱ ᱵᱟᱵᱮᱨ ᱥᱟᱜ ᱠᱟᱛᱮᱜ ᱵᱤᱱ ᱨᱚᱦᱚᱭᱟ ᱚᱱᱟ ᱫᱚ ᱚᱸ ᱵᱟᱝ ᱫᱮᱨᱤᱜᱼᱟ ᱨᱚᱦᱚᱭ ᱛᱮ?
ᱚᱸᱦᱚᱸᱜ ᱵᱟᱝ ᱫᱮᱨᱤᱜᱼᱟ ᱪᱮᱫᱟᱜ ᱢᱟᱥᱮ ᱮ ᱪᱮᱜ ᱠᱷᱟᱹᱛᱤᱨ ᱵᱟᱝ ᱫᱮᱨᱤᱜᱼᱟ ᱚᱱᱟ ᱫᱚ ᱯᱩᱨᱟᱹ ᱞᱟᱭᱤᱱ ᱞᱟᱭᱤᱱ ᱛᱮᱢ ᱨᱚᱦᱚᱭ ᱤᱫᱤᱭᱟ᱾ ᱮ ᱢᱤᱫᱴᱟᱹᱝ ᱦᱚᱸ ᱟᱢ ᱡᱚᱠᱷᱚᱱ ᱟᱵᱚ ᱫᱚ ᱡᱚᱠᱷᱚᱱ ᱢᱟᱱᱮ ᱞᱟᱭᱤᱱ ᱠᱟᱛᱮᱫ ᱦᱮᱸᱥᱮ ᱟᱸ ᱡᱚᱛᱚ ᱦᱚᱲ ᱠᱚ ᱮᱸᱛ ᱛᱤᱸᱜᱩ ᱠᱟᱛᱮᱜ ᱛᱟᱨᱯᱚᱨᱮ ᱩᱝᱜᱩᱛ ᱠᱟᱛᱮᱜ ᱠᱚ ᱨᱚᱦᱚᱭᱟ ᱦᱮᱸ᱾
ᱦᱮᱸ
ᱨᱚᱦᱚᱭᱟᱠᱚ ᱩᱱ ᱡᱚᱠᱷᱚᱱ ᱜᱮ ᱩᱝ ᱚᱱᱟ ᱵᱟᱵᱮᱨ ᱫᱚ ᱛᱤᱠ ᱠᱮᱫᱟ ᱚᱠᱚᱭᱟᱜ ᱵᱟᱵᱮᱨ ᱢᱮᱱᱟᱜᱼᱟ ᱩᱝᱠᱩ ᱫᱚᱠᱚ ᱛᱤᱡ ᱠᱮᱫᱟ ᱦᱮᱸ ᱛᱤᱠ ᱠᱟᱛᱮᱫ ᱛᱟᱨᱯᱚᱨᱮ ᱱᱚᱸᱰᱮ ᱴᱷᱮᱱ ᱞᱟᱭᱤᱱ ᱞᱟᱭᱤᱱ ᱛᱮ ᱡᱩᱫᱤ ᱯᱩᱱᱭᱟ ᱛᱩᱨᱩᱭ ᱜᱚᱴᱟᱝ ᱞᱟᱭᱤᱱ ᱥᱟᱵ ᱦᱩᱭᱩᱜ ᱛᱟᱢᱟ ᱦᱮᱸ᱾
ᱦᱮᱸ
ᱢᱟᱯ ᱢᱟᱯ ᱠᱟᱛᱮᱜ ᱠᱚ ᱤᱫᱮᱭᱟ ᱛᱩᱨᱩᱭ ᱜᱚᱴᱟᱝ ᱞᱟᱭᱤᱱ ᱨᱮ ᱟᱢ ᱛᱩᱨᱩᱭ ᱜᱚᱴᱟᱝ ᱜᱮ ᱤᱫᱤ ᱦᱩᱭᱩᱜ ᱛᱟᱢᱟ᱾
ᱦᱮᱸ
ᱱᱚᱸᱰᱮ ᱴᱷᱮᱱ ᱮᱭᱟᱭ ᱜᱚᱴᱟᱝᱟᱢ ᱚᱱᱟ ᱦᱚᱸ ᱵᱟᱝᱟ ᱛᱩᱨᱩᱭ ᱜᱚᱴᱴᱟᱝ ᱜᱮ ᱤᱫᱤ ᱦᱩᱭᱩᱜᱼᱟ᱾
ᱚ ᱟᱹᱞᱤᱧ ᱡᱩᱫᱤ ᱚᱱᱟ ᱠᱷᱚᱱ ᱡᱩᱫᱤ ᱟᱹᱞᱤᱧ ᱡᱩᱫᱤ ᱚᱱᱟ ᱠᱷᱚᱱ ᱠᱚᱢ ᱞᱤᱧ ᱤᱫᱤᱭᱟ ᱵᱟᱝ ᱜᱟᱱᱚᱜᱼᱟ?
ᱚᱱᱟ ᱠᱷᱚᱱ ᱠᱚᱢ ᱫᱚ ᱟᱫᱚ ᱫᱚᱢᱮ ᱠᱷᱟᱹᱯᱟᱹᱨᱤᱜ ᱟᱠᱚ ᱛᱚ᱾
ᱚ ᱢᱟᱱᱮ ᱛᱩᱨᱩᱭ ᱜᱚᱴᱟᱝ ᱫᱚ ᱤᱫᱤ ᱛᱮ ᱤᱫᱤ ᱛᱮᱜᱮ ᱞᱟᱜᱟᱣᱵᱮᱱᱟ ᱵᱟᱝᱠᱷᱟᱱ ᱫᱚ ᱵᱟᱝ ᱜᱟᱱᱚᱜᱼᱟ?
ᱦᱮᱸ ᱛᱩᱨᱩᱭ ᱜᱚᱴᱟᱝ ᱮᱭᱟᱭ ᱜᱚᱴᱟᱝ ᱱᱚᱝᱠᱟ᱾
ᱦᱩᱸ ᱵᱟᱝ ᱜᱮ ᱟᱞᱮ ᱱᱚᱛᱮ ᱫᱚ ᱡᱟᱦᱟᱸ ᱢᱤᱜ ᱫᱷᱟᱣ ᱠᱚ ᱳᱸᱜᱳᱫᱚᱜᱼᱟ ᱦᱮᱸᱥᱮ ᱢᱤᱫ ᱫᱷᱟᱣ ᱳᱸᱜᱳᱜ‌ ᱨᱮᱜᱮ ᱚᱱᱟ ᱞᱟᱭᱤᱱ ᱫᱚᱠᱚ ᱪᱟᱵᱟ ᱠᱟᱜᱼᱟ ᱟᱠᱚᱣᱟᱜ ᱞᱟᱹᱭᱤᱱ ᱢᱟᱨᱟᱝ ᱢᱟᱨᱟᱝ ᱠᱷᱮᱫᱽ ᱫᱚ ᱚᱱᱟ ᱵᱟᱨᱫᱷᱟᱣ ᱠᱟᱛᱮᱜ ᱠᱚ ᱡᱤᱨᱟᱹᱜᱼᱟ ᱵᱟᱨᱫᱷᱟ ᱯᱮᱫᱷᱟᱣ ᱛᱮᱠᱚ ᱡᱤᱨᱟᱹᱜᱼᱟ᱾ ᱢᱮᱱᱠᱷᱟᱱ ᱠᱟᱹᱴᱤᱡ ᱧᱚᱜᱼᱟᱜ ᱠᱷᱮᱛ ᱫᱚ ᱦᱮᱸᱥᱮ ᱚᱱᱟ ᱫᱚ ᱢᱤᱫ ᱫᱷᱟᱣ ᱳᱸᱜᱳᱜ ᱨᱮᱜᱮ ᱠᱚ ᱪᱟᱵᱟ ᱜᱚᱜ ᱠᱟᱜᱼᱟ᱾
ᱦᱮᱸ ᱟᱞ ᱟᱯᱮ ᱥᱮᱱ ᱱᱚ ᱪᱮᱫ ᱦᱳᱲᱳ ᱦᱚᱸᱠᱚ ᱪᱟᱥ ᱜᱮᱭᱟ ᱠᱚ ᱱᱤᱭᱟᱹ ᱥᱤᱡᱤᱱ ᱨᱮ?
ᱱᱤᱛᱚᱜ ᱫᱚᱠᱚ ᱞᱚᱜ ᱨᱚᱦᱚᱭᱟ ᱞᱚᱞᱟᱴ ᱥᱚᱨᱱᱚ ᱦᱮᱸᱥᱮ ᱛᱟᱯ ᱯᱚᱨ ᱢᱮᱱᱟᱜᱼᱟ ᱵᱤᱵᱤ ᱮᱜᱟᱨᱚ ᱟᱨᱚ ᱯᱟᱭᱮᱥ ᱦᱩᱲᱩ ᱠᱚ ᱚᱱᱟ ᱠᱚ᱾
ᱟᱞᱮ ᱥᱮᱱ ᱫᱚ ᱵᱟᱠᱥᱟ ᱵᱚᱠᱽ ᱦᱳᱲᱳ ᱠᱚ ᱨᱚᱦᱚᱭᱟ᱾ ᱛᱟᱨᱯᱚᱨᱮ ᱥᱚᱨᱱᱚ ᱚᱱᱟ ᱵᱟᱨᱭᱟ ᱜᱮᱠᱚ ᱨᱚᱦᱚᱭᱟ᱾
ᱦᱩᱸ
ᱡᱟᱹᱥᱛᱤ ᱫᱚ ᱵᱟᱠᱚ ᱨᱚᱦᱚᱭᱟ ᱟᱞᱮ ᱥᱮᱜ ᱨᱮᱫᱚ᱾ ᱫᱚᱢᱮ ᱠᱚ ᱨᱚᱦᱚᱭ ᱠᱚ ᱪᱟᱞᱟᱜ ᱨᱚᱦᱚᱭ ᱦᱚᱸᱠᱚ ᱪᱟᱞᱟᱜ ᱠᱟᱱᱟ᱾ ᱟᱹᱰᱤ ᱡᱳᱨ ᱜᱮ ᱪᱟᱞᱟᱣ ᱦᱳᱭᱳᱜ ᱠᱟᱱᱟ᱾
ᱟᱨ ᱟᱞᱮ ᱥᱮᱜ ᱫᱚ ᱦᱟᱱᱮ ᱡᱟᱦᱟᱸ ᱫᱚᱠᱚ ᱞᱟᱹᱭᱟ ᱮᱸ ᱵᱷᱩᱛ ᱪᱟᱣᱞᱮ ᱧᱮᱞᱟ ᱧᱮᱞ ᱠᱟᱜ ᱜᱮᱭᱟᱵᱤᱱ ᱥᱮ ᱵᱟᱝ?
ᱱᱚᱣᱟ ᱫᱚ ᱪᱮᱫ ᱪᱟᱣᱞᱮ ᱚᱱᱟ ᱚᱱᱟ ᱫᱚ ᱵᱟᱹᱞᱤᱧ ᱟᱸᱡᱚᱢ ᱟᱠᱟᱫᱟ᱾
ᱚᱱᱟ ᱫᱚ ᱦᱩᱭᱩᱜ ᱠᱟᱱᱟ ᱪᱟᱣᱞᱮ ᱫᱚ ᱟᱨᱟᱜ ᱜᱮ ᱦᱩᱭᱩᱜᱼᱟ ᱡᱮ ᱢᱮᱱᱠᱷᱟᱱ ᱡᱟᱦᱟᱸ ᱦᱩᱲᱩ ᱛᱮᱫ ᱚᱱᱟ ᱫᱚ ᱦᱮᱸᱫᱮ ᱜᱮ ᱦᱩᱭᱩᱜᱼᱟ᱾
ᱚ ᱛᱟᱦᱞᱮ ᱠᱷᱟᱱ ᱚᱱᱟ ᱫᱚ ᱵᱟᱹᱞᱤᱧ ᱧᱮᱞ ᱟᱠᱟᱫᱟ᱾
ᱚᱱᱟ ᱱᱟᱜ ᱡᱟᱦᱟᱸ ᱫᱟᱠᱟ ᱫᱟᱠᱟ ᱦᱚᱸ ᱦᱮᱲᱮᱢ ᱜᱮᱭᱟ ᱟᱨ ᱚᱱᱟ ᱫᱟᱜ ᱢᱟᱹᱲᱤ ᱡᱩᱫᱤ ᱵᱤᱱ ᱡᱚᱢᱟ ᱫᱟᱜ ᱢᱟᱹᱲᱤ ᱡᱩᱫᱤ ᱵᱤᱱ ᱡᱚᱢᱟ ᱚᱱᱟ ᱫᱚ ᱵᱤ ᱦᱚᱸ ᱵᱟᱝᱵᱤᱱ ᱵᱤᱜᱼᱟ ᱟᱵᱤᱱ ᱡᱟᱦᱟᱸ ᱛᱤᱱᱟᱹᱜ ᱜᱤᱵᱤᱱ ᱡᱚᱢᱟ ᱚᱱᱟ ᱫᱚ ᱵᱟᱝᱵᱤᱱ ᱵᱤᱜᱼᱟ᱾
ᱚ᱾ ᱢᱟᱱᱮ ᱱᱚᱣᱟ ᱫᱚ ᱫᱚᱢᱮ ᱤᱥᱤᱱᱚᱜ ᱜᱮᱭᱟ᱾
ᱵᱟᱝ, ᱟᱹᱵᱤᱱ ᱡᱩᱫᱤ ᱠᱮᱴᱮᱡ ᱠᱮᱴᱮᱡ ᱦᱚᱸᱵᱤᱱ ᱤᱥᱤᱱᱟ ᱟᱹᱵᱤᱱ ᱚᱱᱟ ᱢᱟᱱᱮ ᱡᱚᱢ ᱨᱮ ᱢᱟᱱᱮ, ᱪᱮᱜᱞᱤᱧ ᱞᱟᱹᱭᱟ ᱢᱟᱱᱮ, ᱡᱟᱦᱟᱸ ᱫᱚ ᱢᱤᱫᱴᱮᱱ ᱥᱤᱵᱤᱞ ᱥᱤᱵᱤᱞ ᱛᱮ ᱢᱟᱱᱮ ᱵᱤ ᱵᱤ ᱜᱮ ᱵᱟᱝᱵᱤᱱ ᱵᱩᱡᱷᱟᱹᱣᱟ᱾
ᱚ, ᱦᱮᱸ ᱛᱚ᱾ ᱟᱞᱮ ᱥᱮᱱ ᱫᱚ ᱱᱚᱣᱟ ᱵᱷᱟᱠᱥᱟᱵᱚᱠ ᱫᱚ ᱚᱸ, ᱚᱱᱟ ᱦᱚᱸᱠᱚ ᱪᱟᱥ ᱜᱮᱭᱟ ᱠᱚ ᱡᱟᱹᱥᱛᱤ ᱧᱚᱜ ᱜᱮ ᱚᱱᱟ ᱫᱚ ᱚᱱᱟ ᱫᱚ ᱮᱸ ᱦᱳᱲᱳ ᱫᱟᱢ ᱛᱚ ᱡᱟᱹᱥᱛᱤᱜ ᱜᱮᱭᱟ ᱱᱚᱣᱟ ᱦᱳᱲᱳ ᱨᱮᱫᱚ᱾ ᱚᱱᱟ ᱠᱷᱟᱹᱛᱤᱨ ᱛᱤᱨ ᱟᱞᱮ ᱥᱮᱱ ᱫᱚ ᱫᱚᱢᱮ ᱠᱚ ᱪᱟᱥ ᱜᱮᱭᱟ ᱱᱚᱣᱟ ᱵᱟᱠᱥᱟᱵᱚᱠ ᱫᱚ᱾ ᱥᱚᱨᱱᱚ ᱫᱚ ᱱᱤᱭᱟᱹ ᱥᱤᱡᱤᱱ ᱨᱮᱫᱚ ᱠᱚᱢ ᱠᱚ ᱪᱟᱥᱼᱟ᱾
ᱦᱮᱸ ᱟᱨ ᱡᱟᱦᱟᱸ ᱦᱩᱭᱩᱜ ᱠᱟᱱᱟ ᱟᱸᱜ ᱠᱮ ᱟᱯᱮ ᱫᱚ ᱪᱮᱫ ᱛᱮ ᱰᱟᱝᱨᱤ ᱠᱚᱛᱮ ᱯᱮ ᱥᱤ ᱦᱚᱪᱚᱭ ᱜᱮᱭᱟ ᱥᱮ ᱴᱮᱠᱴᱟᱨ ᱛᱮ?
ᱴᱨᱟᱠᱴᱟᱨ ᱛᱮᱞᱮ ᱥᱤ ᱦᱚᱪᱚ ᱜᱮᱭᱟ ᱜᱟᱹᱰᱤ ᱛᱮ᱾
ᱚ ᱢᱟᱱᱮ ᱟᱯᱮ ᱚᱱᱛᱮ ᱫᱚ ᱢᱟᱱᱮ ᱰᱟᱝᱨᱤ ᱠᱚᱫᱚ ᱚᱱᱠᱟ ᱫᱚ ᱵᱟᱹᱱᱩᱜ ᱠᱚᱣᱟ᱾
ᱚ ᱦᱚᱸ ᱰᱟᱝᱨᱤ ᱠᱚᱫᱚ ᱢᱟᱱᱮ᱾ ᱮᱸ ᱢᱮᱱᱟᱜ ᱫᱚ ᱢᱮᱱᱟᱜ ᱠᱚᱣᱟ ᱟᱫᱚ ᱩᱱᱟᱹᱜ ᱫᱚ ᱵᱟᱠᱚ ᱤᱫᱤ ᱠᱚᱜᱮᱭᱟ᱾
ᱩᱸ, ᱛᱟᱞᱦᱮ ᱡᱚᱠᱷᱚᱱ ᱦᱩᱲᱩ ᱯᱮ ᱫᱟᱞ ᱦᱚᱪᱚᱭᱟ ᱦᱮᱸ ᱥᱮ, ᱩᱱᱫᱚ ᱚᱲᱟᱜ ᱟᱨᱮ ᱚᱱᱟ ᱠᱷᱟᱹᱨᱟᱹᱭ ᱨᱮ ᱟᱹᱜᱩ ᱟᱹᱜᱩ ᱠᱟᱛᱮᱜ ᱟᱯᱮ ᱜᱮᱯᱮ ᱫᱟᱞᱟ ᱥᱮ ᱦᱟᱸᱰᱮ ᱠᱷᱮᱛ ᱨᱮᱜᱮ ᱮᱠᱟᱞᱛᱮ ᱡᱚᱠᱷᱚᱱ ᱫᱟᱨᱮ ᱠᱚᱜᱼᱟ ᱩᱱᱜᱮ ᱦᱟᱱᱮ ᱢᱤᱥᱤᱱ ᱯᱮ ᱵᱟᱭ ᱦᱚᱪᱚᱭᱟ ᱟᱨ ᱩᱱᱜᱮᱯᱮ ᱫᱟᱞ ᱦᱚᱪᱚᱭᱟ?
ᱵᱟᱝ ᱱᱟ ᱟᱞᱮ ᱥᱮᱱ ᱫᱚ ᱢᱟᱱᱮ ᱥᱮᱬᱟ ᱜᱟᱹᱰᱤ ᱤᱨᱩᱜ ᱜᱟᱹᱰᱤ ᱦᱤᱡᱩᱜᱼᱟ᱾
ᱦᱮᱸ᱾
ᱮᱨᱩᱜ ᱜᱟᱹᱰᱤ ᱛᱮᱜᱮ ᱡᱟᱹᱥᱛᱤ ᱠᱚ ᱤᱨ ᱦᱚᱪᱚᱭᱟ᱾ ᱟᱨ ᱛᱤ ᱛᱮᱫᱚ ᱠᱚᱢ ᱠᱚ ᱤᱨ ᱦᱚᱪᱚᱭ ᱜᱮᱭᱟ ᱡᱩᱫᱤ ᱱᱚᱝᱠᱟ ᱰᱟᱝᱨᱤ ᱠᱚ ᱚᱠᱚᱭ ᱚᱲᱟᱜ ᱨᱮ ᱢᱮᱱᱟᱜ ᱠᱚᱣᱟ ᱦᱮᱸ ᱩᱱᱠᱩ ᱩᱱᱠᱩ ᱚᱲᱟᱜ ᱠᱚᱨᱮ ᱜᱮ ᱮᱸ ᱛᱤ ᱛᱮᱜᱮ ᱠᱚ ᱤᱨᱟᱜᱼᱟ ᱟᱨ ᱵᱟᱝᱠᱷᱟᱱ ᱫᱚ ᱜᱟᱹᱰᱤ ᱛᱮᱜᱮ ᱠᱚ ᱤᱨ ᱦᱚᱪᱚᱭᱟ᱾
ᱚ, ᱚᱱᱟ ᱞᱤᱧ ᱵᱩᱡᱷᱟᱹᱣ ᱠᱮᱫᱟ᱾ ᱦᱳᱭ, ᱵᱟᱝ ᱟᱞᱮ ᱥᱮᱫ ᱫᱚ ᱥᱟᱱᱟᱢ ᱠᱚᱜᱮ ᱛᱤ ᱛᱮᱜᱮ ᱠᱚ ᱤᱨᱟ᱾ ᱟᱫᱚ ᱡᱟᱦᱟᱸᱭ ᱠᱚᱨᱮᱱ ᱰᱟᱝᱨᱤ ᱵᱟᱹᱱᱩᱜ ᱠᱚᱣᱟ ᱮᱸ ᱟᱞᱮ ᱚᱸᱰᱮ ᱢᱟᱱᱮ ᱟᱭᱢᱟ ᱦᱚᱲ ᱨᱮᱱ ᱜᱮ ᱰᱟᱹᱟᱝᱨᱤ ᱠᱚ ᱵᱟᱹᱱᱩᱜ ᱠᱚᱣᱟ ᱛᱟᱞᱦᱮ ᱩᱱᱠᱩ ᱫᱚ ᱠᱷᱮᱛ ᱫᱚ ᱡᱟᱹᱥᱛᱤ ᱧᱚᱜ ᱜᱮᱛᱟ ᱠᱚᱣᱟ ᱥᱮ᱾
ᱦᱮᱸ᱾
ᱛᱟᱞᱦᱮ ᱩ ᱩᱱᱠᱩ ᱡᱩᱫᱤ ᱤ ᱟᱠᱚ ᱛᱮᱫᱚ ᱵᱟᱝᱠᱚ ᱤᱨ ᱟᱥᱮ ᱩᱱᱠᱩ ᱫᱚ ᱠᱟᱹᱢᱤᱱ ᱠᱚ ᱢᱮᱛᱟ ᱠᱚᱣᱟ ᱢᱩᱱᱤᱥ ᱠᱚᱣᱟ ᱠᱚ ᱡᱮ ᱟᱞᱮᱭᱟᱜ ᱱᱚᱝᱠᱟ ᱤᱨ ᱠᱟᱛᱟᱞᱮ ᱯᱮ ᱛᱟᱞᱦᱮ ᱚᱱᱟ ᱛᱮᱫᱚ ᱮᱸ ᱡᱟᱨᱥᱤ ᱜᱮ ᱠᱟᱹᱣᱰᱤ ᱠᱚ ᱠᱷᱚᱨᱚᱪᱚᱜ ᱜᱮᱭᱟ ᱥᱮ᱾
ᱦᱮᱸ ᱛᱚ᱾
ᱦᱳᱭ ᱛᱟᱞᱦᱮ ᱚᱱᱟ ᱠᱷᱟᱛᱤᱨ ᱩᱱᱠᱩ ᱫᱚ ᱜᱟᱹᱰᱤ ᱠᱚ ᱵᱟᱭᱟ ᱜᱟᱹᱰᱤ ᱛᱮᱜᱮ ᱠᱚ ᱫᱟᱞ ᱦᱚᱪᱚᱭᱟ᱾ ᱟᱨ ᱫᱟᱞ ᱦᱚᱪᱚ ᱠᱟᱛᱮᱫ ᱡᱟᱦᱟᱸ ᱚᱱᱟ ᱠᱷᱚᱲ ᱠᱚ ᱡᱟᱣᱨᱟᱜᱼᱟ ᱥᱮ ᱥᱮ ᱚᱱᱟ ᱫᱚ ᱚᱸᱰᱮ ᱜᱮᱠᱚ ᱡᱩᱞᱟᱜᱼᱟ᱾